ᱦᱮᱸ ᱜᱚᱢᱠᱮ ᱞᱟᱹᱭ ᱵᱤᱱ
ᱜᱚᱢᱠᱮ ᱡᱚᱦᱟᱨ ᱜᱮ
ᱦᱳᱭ ᱡᱚᱦᱟᱨ ᱡᱚᱦᱟᱨ, ᱪᱮᱫ ᱵᱤᱱ ᱪᱤᱠᱟᱹᱭᱮᱫᱟ ᱜᱚᱝᱠᱮ?
ᱪᱤᱠᱟᱹ ᱦᱚᱸ ᱵᱟᱝ ᱜᱚᱝᱠᱮ ᱱᱚᱜᱼᱚᱭ ᱡᱚᱢ ᱵᱟᱲᱟ ᱠᱟᱛᱮ ᱫᱩᱲᱩᱵ ᱵᱟᱲᱟ ᱦᱳᱭ ᱠᱟᱱᱟ
ᱚ
ᱟᱵᱤᱱᱟᱜ ᱫᱚ ᱦᱳᱭᱱᱟ ᱡᱚᱢ ᱵᱟᱲᱟ ᱠᱚ?
ᱦᱮᱸ ᱡᱚᱢ ᱦᱳᱭᱱᱟ ᱟᱹᱞᱤᱧᱟᱜ ᱦᱚᱸ
ᱦᱚᱸ
ᱛᱟᱦᱚᱞᱮ ᱪᱮᱫ ᱩᱛᱩ ᱦᱳᱭ ᱞᱮᱱᱟ ᱛᱤᱦᱤᱧ ᱫᱚ?
ᱩᱛᱩ ᱫᱚ ᱦᱩᱭ ᱞᱮᱱᱟ ᱟᱹᱞᱩ ᱰᱟᱹᱞ ᱟᱨ ᱵᱚᱨᱵᱚᱴᱤ
ᱚ ᱟᱪᱪᱷᱟ
ᱚ ᱯᱩᱨᱟᱹ ᱢᱤᱠᱥ ᱠᱟᱛᱮᱫ
ᱚ
ᱛᱚ ᱜᱚᱢᱠᱮ ᱱᱟᱯᱟᱭ ᱵᱟᱲᱟ ᱜᱮᱭᱟ ᱵᱤᱱ?
ᱦᱮᱸ ᱱᱟᱯᱟᱭ ᱵᱟᱲᱟ ᱜᱮᱭᱟ ᱞᱤᱧ ᱮᱠᱷᱚᱱ ᱫᱚ ᱦᱟᱸᱜ ᱪᱟᱸᱫᱚ ᱵᱚᱸᱜᱟᱣᱟᱜ ᱫᱟᱭᱟ ᱫᱩᱞᱟᱹᱲ ᱛᱮ ᱱᱟᱯᱟᱭ ᱜᱮ ᱢᱮᱱᱟᱜ ᱞᱤᱧᱟ, ᱟᱵᱮᱱ ᱜᱮ ᱪᱮᱫ ᱞᱮᱠᱟ?
ᱟᱪᱪᱷᱟ ᱜᱚᱢᱠᱮ ᱚᱱᱛᱮ ᱫᱚ ᱫᱟ ᱫᱟᱜ ᱡᱟᱹᱲᱤ ᱫᱚ ᱚᱠᱟ ᱞᱮᱠᱟ?
ᱫᱟᱜ ᱡᱟᱹᱲᱤ ᱫᱚ ᱦᱟᱸᱜ ᱜᱚᱝᱠᱮ ᱛᱤᱦᱮᱧ ᱫᱚ ᱦᱟᱸᱜ ᱵᱟᱭ ᱫᱟᱜ ᱡᱟᱹᱲᱤ ᱟᱠᱟᱫᱟ ᱦᱚᱞᱟ ᱫᱚ ᱦᱟᱸᱜ ᱦᱚᱞᱟ ᱢᱟᱦᱫᱮᱨ ᱥᱮᱛᱟᱜ ᱠᱷᱚᱱ ᱟᱹᱭᱩᱵ ᱫᱷᱟᱹᱨᱤᱡ ᱚᱱᱠᱟ ᱫᱟᱜ ᱡᱚᱨᱚᱜ ᱠᱟᱱᱟ ᱟᱨ ᱚᱱᱠᱟ ᱦᱟᱞᱠᱟᱭ ᱯᱷᱟᱸᱠ ᱮᱫᱟ ᱟᱨ ᱨᱤᱢᱤᱞ ᱫᱚ ᱢᱮᱱᱟᱜ ᱜᱮᱭᱟ
ᱢᱟᱱᱮ ᱯᱮ ᱵᱟᱨ ᱯᱮ ᱫᱤᱱ ᱯᱩᱨᱟᱹ ᱨᱤᱢᱤᱞ ᱨᱤᱢᱤᱞ ᱫᱚ ᱢᱮᱱᱟᱜ ᱜᱮᱭᱟ ᱵᱟᱝ?
ᱦᱮᱸ ᱦᱮᱸ ᱛᱤᱦᱮᱧ ᱜᱮ ᱵᱚᱨᱚᱝ ᱠᱟᱹᱴᱤᱡ ᱮ ᱯᱷᱟᱠᱟ ᱧᱚᱜ ᱟᱠᱟᱫᱟ
ᱦᱩ ᱦᱩ ᱟᱨ ᱫᱟᱜ ᱫᱚ ᱚᱱᱮ ᱡᱟᱦᱟᱸᱛᱤᱥ ᱡᱟᱦᱟᱸ ᱛᱤᱱ ᱠᱚᱨᱮ ᱫᱟᱜᱟᱜ ᱠᱟᱱᱟᱭ
ᱦᱮᱸ ᱦᱮᱸ ᱚᱱᱠᱟ ᱢᱟᱱᱮ ᱠᱷᱮᱛ ᱠᱚᱫᱚ ᱯᱩᱨᱟᱹ ᱮᱠᱫᱚᱢ ᱟ ᱤᱭᱟᱹ ᱪᱟᱵᱟ ᱢᱟᱱᱮ ᱚᱫᱟᱣ ᱠᱟᱱᱟ ᱦᱟᱸᱜ ᱞᱚᱦᱚᱫ ᱟᱠᱟᱱᱟ ᱟᱨ ᱚᱱᱠᱟ ᱢᱟᱨᱟᱝ ᱧᱚᱜ ᱢᱤᱫᱴᱮᱱ ᱫᱟᱜ ᱞᱮᱠᱷᱟᱡ ᱜᱮ ᱫᱚ ᱯᱩᱨᱟᱹ ᱫᱟᱜ ᱞᱟᱜᱟᱜᱼᱟ ᱟᱫᱚ ᱨᱚᱦᱚᱭ ᱟᱨᱚᱢᱵᱷᱚᱼᱟ
ᱦᱩ ᱦᱩ ᱟᱞᱮ ᱥᱮᱫ ᱫᱚ ᱜᱚ-ᱜᱚᱢᱠᱮ ᱩᱱᱟᱹᱜ ᱫᱚ ᱵᱟᱭ ᱫᱟᱜ ᱫᱟᱭ ᱨᱤᱢᱤᱞ ᱫᱚ ᱢᱮᱱᱟᱜᱼᱟ, ᱠᱤᱱᱛᱩ ᱫᱟᱜ ᱫᱚ ᱚᱱᱠᱟ ᱵᱟᱹᱱᱩᱜᱼᱟ ᱡᱟᱦᱟᱸ ᱞᱮᱠᱟ ᱢᱟᱱᱮ ᱵᱟᱹᱭᱦᱟᱹᱲ ᱵᱟᱹᱭᱦᱟᱹᱲ ᱨᱮ ᱡᱟᱦᱟᱸ ᱞᱮᱠᱟ ᱛᱚᱸᱵᱟᱜᱼᱟ ᱚᱱᱠᱟ ᱚ-ᱚ ᱚᱱᱠᱟ ᱚᱱᱠᱟ ᱜᱮ ᱵᱟᱭ ᱫᱟᱜ ᱫᱟᱭ ᱟᱨ ᱡᱟᱦᱟᱸ ᱟᱸᱡᱚᱢᱚᱜ ᱠᱟᱱᱟ ᱚᱱᱟ ᱢᱮᱫᱽᱱᱤᱯᱩᱨ ᱥᱟᱭᱤᱰ ᱫᱚ ᱟᱹᱰᱤ ᱡᱳᱨᱮ ᱫᱟᱜ ᱫᱟᱭ
ᱟᱪᱪᱷᱟ ᱦᱮᱸ ᱟᱫᱚ ᱦᱮᱸ ᱟᱫᱚ ᱚᱠᱟ ᱡᱟᱭᱜᱟ ᱥᱮᱫ ᱫᱚ ᱠᱚᱢᱮ ᱰᱟᱜ, ᱫᱟᱜ ᱮᱫᱟᱭ ᱟᱨ ᱚᱠᱟ ᱡᱟᱭᱜᱟ ᱥᱮᱫ ᱥᱮᱫ ᱫᱚ ᱰᱷᱮᱨᱮ ᱫᱟᱜ ᱮᱫᱟ
ᱦᱩᱸ ᱢᱟᱱᱮ ᱟᱞᱮ ᱟᱞᱮ ᱱᱚᱣᱟ ᱡᱷᱟᱲᱜᱨᱟᱢ ᱡᱷᱟᱲᱜᱨᱟᱢ ᱤᱭᱟᱹ ᱨᱮᱜᱮ ᱫᱟᱜ ᱵᱟᱹᱱᱩᱜᱼᱟ
ᱚ ᱟᱪᱪᱷᱟ ᱟᱞᱮ ᱥᱮᱫ ᱫᱚ ᱦᱟᱸᱜ ᱡᱮᱢᱚᱱ ᱚᱱᱛᱮ ᱫᱚ ᱢᱟᱱᱮ ᱵᱟᱨᱫᱤᱱ ᱥᱮ ᱚᱱᱠᱟ ᱫᱚᱢᱮ ᱠᱚᱢ ᱠᱚᱢᱮ ᱫᱟᱜ ᱠᱮᱫ ᱜᱮᱭᱟ ᱟᱫᱚ ᱢᱟᱱᱮ ᱚᱠᱟ ᱥᱚᱢᱚᱭ ᱫᱚ ᱵᱟᱹᱲᱛᱤ ᱜᱚᱫ ᱮᱫᱟᱭ ᱟᱫᱚ ᱩᱱ ᱥᱚ ᱚᱱᱠᱟ ᱚᱱᱠᱟ ᱛᱮᱜᱮ ᱠᱷᱮᱛ ᱨᱮ ᱦᱟᱸᱜ ᱢᱟᱱᱮ ᱫᱟᱜ ᱞᱟᱜᱟᱣ ᱧᱚᱜ ᱠᱟᱱᱟ
ᱦᱩᱸ
ᱦᱮᱸ ᱾ ᱟᱨ ᱦᱮᱸ ᱾
ᱦᱮᱸ
ᱨᱚᱦᱚᱭ ᱠᱚᱫᱚ ᱦᱟᱸᱜ ᱟᱣᱨᱤ ᱞᱮ ᱟᱨᱚᱢᱵᱷ ᱢᱟᱱᱮ ᱫᱟᱜ ᱫᱚ ᱟᱹᱣᱨᱤ ᱚᱱᱟ ᱫᱚ ᱥᱤ ᱞᱮᱠᱷᱟᱡ ᱜᱮ ᱚᱱᱟ ᱫᱚ ᱤᱭᱟᱹᱜ ᱟᱸᱡᱮᱫ ᱫᱚᱜᱼᱟ ᱚᱱᱠᱟ ᱩᱱᱟᱹᱜ ᱫᱟᱜ ᱫᱚ ᱵᱟᱹᱱᱩᱜᱼᱟ ᱾
ᱦᱮᱸ ᱾
ᱛᱚ ᱜᱚᱢᱠᱮ ᱨᱚᱦᱚᱭ ᱠᱚᱫᱚ ᱟᱨᱟᱢᱵᱷᱚ ᱠᱮᱫᱟ ᱯᱮ ᱥᱮ ᱟᱹᱣᱨᱤ?
ᱨᱚᱦᱚᱭ ᱟᱹᱣᱨᱤ ᱞᱮ ᱟᱨᱚᱢᱵᱚᱭᱟ ᱾
ᱚ ᱦᱮᱸ ᱟᱨ ᱫᱮᱨᱤᱜᱼᱟ ᱥᱮ ᱦᱩᱸ ᱞᱟᱹᱭ ᱵᱤᱱ ᱾
ᱢᱮᱱᱫᱟᱞᱤᱧ ᱟᱨ ᱢᱤᱫᱴᱟᱝ ᱢᱟᱨᱟᱝ ᱧᱚᱜ ᱫᱟᱜ ᱮ ᱞᱮᱠᱷᱟᱡ ᱜᱮ ᱨᱚᱦᱚᱭ ᱞᱮ ᱟᱨᱚᱢ
ᱟᱪ ᱪᱷᱟ ᱪᱷᱟ ᱦᱩᱸ ᱠᱷᱮᱛ ᱠᱷᱮᱛ ᱠᱚᱫᱚ ᱱᱤᱛᱚᱜ ᱫᱚ ᱢᱟᱱᱮ ᱤᱭᱟᱹ ᱠᱟᱱᱟ ᱫᱟᱜ ᱢᱟᱱᱮ ᱤᱭᱟᱹ ᱠᱟᱱᱟ ᱚᱫᱟ ᱟᱠᱟᱱᱟ ᱵᱟᱝ ᱛᱚ ᱜᱚᱢᱠᱮ ᱪᱮᱫ ᱦᱩᱲᱩ ᱦᱩᱲᱩ ᱠᱚᱯᱮ ᱨᱚᱦᱚᱭ ᱜᱮᱭᱟ ᱟᱯᱮ ᱚᱱ ᱛᱮ ᱫᱚ?
ᱟᱞᱮ ᱱᱚᱛᱮ ᱫᱚ ᱨᱚᱦᱚᱭ ᱜᱮᱭᱟᱞᱮ ᱥᱚᱨᱱᱚ ᱞᱚᱞᱟᱴ ᱵᱤᱵᱤ ᱤᱞᱤᱵᱷᱮᱱ ᱟᱨ ᱵᱷᱩᱛᱢᱩᱲᱤ ᱾
ᱪᱮᱫ ᱵᱮᱤᱱ ᱞᱟᱹᱭ ᱠᱮᱫᱟ ᱞᱟᱥᱴ ᱨᱮᱱᱟᱜ?
ᱵᱷᱩᱛ ᱢᱩᱲᱤ ᱾
ᱵᱷᱩᱛ ᱢᱩᱲᱤ?
ᱦᱚᱭ ᱾
ᱟᱨ ᱜᱚᱝᱠᱮ ᱡᱟᱦᱟᱸ ᱱᱟᱣᱟ ᱡᱟᱦᱟᱸ ᱦᱩᱲᱩ ᱠᱚ ᱞᱟᱹᱭᱮᱫᱟ ᱚᱱᱟ ᱚᱱᱟ ᱫᱚᱯᱮ ᱨᱚᱦᱚᱭ ᱫᱟᱥᱮ ᱵᱟᱝ?
ᱱᱟᱶᱟ ᱦᱩᱲᱩ ᱫᱚ ᱦᱟᱸᱜ ᱚᱱᱠᱟ ᱢᱤᱫᱽ ᱵᱟᱨ ᱠᱚ ᱨᱚᱦᱚᱭᱮᱫ ᱜᱮᱭᱟ ᱢᱟᱱᱮᱼᱼ ᱵᱮᱥᱤᱨ ᱵᱷᱟᱜᱽ ᱦᱚᱲ ᱫᱚ ᱵᱟᱝ ᱠᱚ ᱨᱚᱦᱚᱭᱮᱫᱼᱟ ᱢᱤᱫ ᱵᱟᱨ ᱦᱚᱲ ᱜᱮᱠᱚ ᱨᱚᱦᱚᱭᱮᱜᱼᱟ ᱾
ᱚᱸ ᱟᱪ ᱪᱷᱟ ᱪᱷᱟ ᱾
ᱟᱯᱮ ᱥᱮᱫ ᱫᱚ ᱚᱱᱛᱮ ᱪᱮᱫ ᱦᱩᱲᱩ ᱠᱚᱠᱚ ᱨᱚᱦᱚᱭᱮᱜᱼᱟ?
ᱟᱞᱮᱥᱮᱫ ᱫᱚ ᱱᱚᱣᱟ ᱥᱚᱨᱱᱚ, ᱟᱨ ᱞᱚᱞᱟᱴ ᱾
ᱚᱸ ᱟᱪᱪᱷᱟ ᱾
ᱟᱨ ᱟᱫᱚ ᱟᱹᱞᱤᱧ ᱦᱚᱸ ᱵᱤᱥᱤ ᱵᱟᱹᱞᱤᱧ ᱵᱟᱲᱟᱭᱟ ᱨᱚᱦᱚᱭ ᱨᱚᱦᱚᱭ ᱥᱮᱫ ᱫᱚ ᱩᱱᱟᱹᱜ ᱫᱚ ᱵᱟᱹᱞᱤᱧ ᱪᱟᱞᱟᱜ ᱜᱮᱭᱟ ᱛᱚ ᱾
ᱦᱮᱸ ᱦᱮᱸ ᱾
ᱪᱮᱫ ᱠᱚᱠᱚ ᱨᱚᱦᱚᱭ ᱛᱟᱞᱤᱧᱟ ᱾
ᱦᱮᱸ ᱾
ᱛᱚ ᱜᱚᱢᱠᱮ ᱛᱟᱦᱚᱞᱮ ᱦᱮᱸ ᱞᱟᱹᱭ ᱵᱤᱱ ᱞᱟᱹᱭ ᱞᱟᱹᱭ ᱫᱟᱞᱤᱧ ᱛᱟᱦᱚᱞᱮ ᱥᱤ ᱠᱚᱫᱚ ᱱᱟᱦᱮᱞ ᱛᱮᱜᱮ ᱥᱮ ᱜᱟᱹᱲᱤ ᱠᱚᱛᱮᱯᱮ ᱥᱤ ᱮᱫᱟ?
ᱵᱟᱝ ᱜᱚᱢᱠᱮ ᱟᱞᱮ ᱫᱚ ᱤᱭᱟᱹ ᱱᱟᱦᱮᱞ ᱠᱚᱛᱮ ᱜᱮᱞᱮ ᱥᱤ ᱜᱮᱭᱟ ᱰᱟᱝᱜᱨᱟ ᱛᱮ ᱾ ᱦᱚᱭ ᱱᱟᱦᱮᱞ ᱛᱮ ᱰᱟᱝᱜᱨᱟ ᱛᱮ ᱾
ᱟᱞᱮ ᱥᱮᱫ ᱫᱚ ᱜᱚᱝ ᱜᱚᱝᱠᱮ ᱱᱟᱦᱮᱞ ᱫᱚ ᱯᱩᱨᱟᱹ ᱠᱚᱢ ᱪᱟᱵᱟ ᱠᱟᱱᱟ ᱾ ᱱᱮᱛᱟᱨ ᱫᱚ ᱱᱚᱣᱟ ᱜᱟᱹᱲᱤ ᱜᱮ ᱜᱚᱴᱟ ᱾
ᱦᱚᱸ ᱦᱮᱸ ᱟᱫᱚ ᱜᱟᱹᱲᱤ ᱦᱮᱡ ᱫᱚ ᱦᱮᱡ ᱟᱠᱟᱱ ᱜᱮᱭᱟ ᱾ ᱟᱫᱚ ᱟᱞᱮ ᱥᱮᱫ ᱫᱚ ᱩᱱᱠᱩ ᱡᱟᱦᱟᱸᱭ ᱠᱚᱣᱟᱜ ᱢᱟᱨᱟᱝ ᱢᱟᱨᱟᱝ ᱠᱷᱮᱛ ᱠᱟᱱ ᱛᱟᱠᱚᱣᱟ ᱩᱱᱠᱩ ᱫᱚ ᱜᱟᱹᱲᱤ ᱛᱮᱠᱚ ᱥᱤ ᱦᱚᱪᱚᱭᱫᱟ ᱟᱨ ᱡᱟᱦᱟᱸ ᱚᱱᱠᱟ ᱵᱤᱥᱤ ᱫᱚ ᱵᱟᱭ ᱢᱟᱨᱟᱝᱟ ᱟᱫᱚ ᱚᱱᱟ ᱠᱚᱫᱚ ᱰᱟᱹᱟᱝᱜᱨᱤ ᱠᱟᱰᱟ ᱛᱮᱜᱮ ᱠᱚ ᱥᱤᱭᱟ ᱾
ᱚ ᱟᱞᱮ ᱟᱞᱮ ᱱᱚᱛᱮ ᱫᱚ ᱜᱚᱢᱠᱮ ᱥᱩᱫᱷᱩ ᱚᱱᱟ ᱛᱚᱞᱟ ᱛᱚᱞᱟ ᱠᱷᱮᱛ ᱛᱮ ᱜᱮ ᱜᱟᱹᱲ ᱤᱭᱟᱹᱛᱮ ᱱᱟᱦᱮᱞ ᱛᱮ ᱟᱨ ᱵᱟᱫᱽ ᱵᱟᱹᱠᱤ ᱡᱚᱛᱚ ᱫᱚ ᱜᱟᱹᱲᱤ ᱾ ᱱᱟᱦᱮᱞ ᱫᱚ ᱮᱠᱫᱚᱢ ᱵᱚᱱᱫᱚ ᱵᱚᱱᱫᱚ ᱞᱮᱠᱟᱜᱮ
ᱚ ᱟᱪᱷᱟ ᱦᱟᱸ ᱦᱟᱸ ᱟᱨ ᱛᱟᱦᱚᱞᱮ ᱜᱚᱝᱠᱮ ᱱᱚᱜ ᱚᱭ ᱡᱟᱦᱟ ᱜᱟᱹᱰᱤ ᱠᱚᱛᱮ ᱯᱮ ᱥᱤ ᱚᱪᱚᱭᱮᱼᱟ ᱦᱮᱸᱥᱮ
ᱦᱩᱸ
ᱟᱫᱚ ᱪᱮᱫ ᱞᱮᱠᱟ ᱯᱚᱭᱥᱟ ᱠᱚ ᱦᱟᱛᱟᱣᱮᱼᱟ
ᱚᱱᱟ ᱫᱚ ᱦᱩᱭᱩᱜ ᱠᱟᱱᱟ ᱜᱚᱢᱠᱮ ᱢᱤᱱᱤᱴ ᱨᱮ ᱩᱱᱤᱥ ᱴᱟᱠᱟ ᱥᱮ ᱠᱩᱲᱤ ᱴᱟᱠᱟ ᱢᱮᱱᱤᱛ ᱩᱱ ᱦ ᱦᱮᱸ ᱚᱱᱠᱟ ᱚᱱᱠᱟᱴᱟᱜᱮ ᱢᱤᱱᱤᱴ ᱨᱮ ᱩᱱᱤᱥ ᱟᱴᱷᱮᱨᱚ ᱠᱩᱲᱤ ᱴᱟᱠᱟ
ᱟᱸᱪᱷᱟ ᱛᱟᱦᱚᱞᱮ ᱜᱚᱝᱠᱮ ᱟᱯᱮ ᱥᱮᱫ ᱫᱚ ᱠᱟᱹᱴᱤᱡ ᱠᱚᱢ ᱧᱚᱜ ᱜᱮᱭᱟ ᱟᱞᱮ ᱥᱮᱫ ᱫᱚ ᱠᱟᱹᱴᱤᱡ ᱰᱷᱮᱨ ᱧᱚᱜ ᱜᱮᱭᱟ ᱢᱤᱱᱤᱴ ᱨᱮ ᱪᱩᱞᱞᱤᱥ ᱴᱟᱠᱟ ᱠᱚ ᱦᱟᱛᱣᱟ ᱟᱞᱮᱥᱮ ᱪᱚᱞᱞᱤᱥ ᱴᱟᱠᱟ ᱥᱟᱴ ᱴᱟᱠᱟ
ᱢᱤᱱᱤᱴ ᱨᱮ ᱪᱩᱞᱞᱤᱥ ᱴᱟᱠᱟ
ᱦᱳ
ᱛᱟᱦᱚᱞᱮ ᱜᱚᱝᱠᱮ ᱚᱱᱛᱮ ᱫᱚ ᱟᱹᱰᱤ ᱵᱮᱥᱤ ᱜᱮᱭᱟ ᱢᱟᱱᱮ ᱟᱞᱮ ᱚᱱᱟ ᱰᱚᱵᱚᱞ
ᱦᱳᱭ
ᱛᱟᱦᱚᱞᱮ ᱜᱚᱢᱠᱮ ᱚᱱᱛᱮ ᱫᱚ ᱢᱚᱱᱮ ᱜᱟᱹᱰᱤ ᱠᱚᱢ ᱜᱮᱭᱟ
ᱦᱮᱸ ᱦᱮᱸ ᱜᱟᱹᱰᱤ ᱫᱚ ᱢᱮᱱᱟᱜ ᱫᱚ ᱢᱮᱱᱟᱜ ᱜᱮᱭᱟ ᱟᱫᱚ ᱚᱱᱠᱟ ᱵᱟᱭ ᱧᱟᱯᱟᱢᱟ
ᱳ ᱟᱪᱷᱟ ᱟᱪᱷᱟ ᱦᱮᱸ ᱚᱱᱟ ᱛᱮᱜᱮ ᱱᱚᱝᱠᱟ ᱫᱚ ᱟᱨ ᱟᱞᱮ ᱥᱮᱫ ᱫᱚ ᱮᱵᱮᱞᱮᱵᱮᱞ ᱛᱚ
ᱦᱮᱸ
ᱠᱚᱢ ᱜᱮᱭᱟ
ᱟᱨ ᱛᱟᱦᱚᱞᱮ ᱜᱚᱢᱠᱮ ᱚᱱᱠᱟ ᱟᱹᱛᱩᱳ ᱫᱤᱥᱚᱢ ᱠᱚᱨᱮ ᱵᱚᱞ ᱠᱷᱮᱞ ᱠᱚ ᱦ ᱦᱩᱭᱩᱜ ᱜᱮᱭᱟ ᱥᱮ ᱵᱟᱝ ᱟᱯᱮ ᱚᱸᱰᱮ ᱫᱤᱥᱚᱢ ᱨᱮᱫᱚ
ᱦᱮᱸ ᱵᱚᱞ ᱠᱷᱮᱞ ᱫᱚ ᱦᱩᱭᱩᱜ ᱦᱩᱭᱩᱜ ᱜᱮᱭᱟ ᱵᱚᱪᱷᱚᱨ ᱨᱮᱜᱮ ᱚᱱᱠᱟ ᱵᱟᱨ ᱫᱷᱟᱣ ᱜᱟᱱ ᱦᱩᱭᱩᱜ ᱜᱮᱭᱟ ᱢᱤᱫ ᱫᱷᱟᱣ ᱵᱚᱭᱞᱟᱨ ᱟᱨ ᱢᱤᱫ ᱫᱷᱟᱣ ᱯᱚᱭᱥᱟ ᱫᱤᱭᱮ
ᱳ ᱛᱚᱵᱮ ᱜᱚᱝᱠᱮ ᱟᱵᱮᱱ ᱫᱚ ᱵᱚᱞ ᱵᱮᱱ ᱠᱷᱮᱞ ᱜᱮᱭᱟ ᱥᱮ ᱵᱟᱝ?
ᱦᱮᱸ ᱜᱚᱝᱠᱮ ᱟᱹᱞᱤᱧ ᱠᱷᱮᱞ ᱜᱮᱭᱟᱞᱤᱧ
ᱦᱳᱸ ᱚᱱᱠᱟ ᱟᱹᱛᱩ ᱨᱮᱭᱟᱜ ᱴᱤᱢ ᱦᱮᱱᱟᱜ ᱛᱟᱯᱮᱭᱟ ᱥᱮ ᱚᱱᱠᱟ ᱦᱟᱸᱰᱮ ᱱᱟᱰᱮᱱ ᱠᱚ
ᱵᱟᱝ ᱵᱟᱝ ᱟᱹᱛᱩ ᱨᱮᱭᱟᱜ ᱜᱮ ᱴᱤᱢ ᱢᱮᱱᱟᱜ ᱛᱟᱞᱮᱭᱟ
ᱳᱸ ᱟᱪᱷᱟ
ᱟᱹᱛᱩ ᱨᱮᱭᱟᱜ ᱴᱤᱢ ᱜᱮ ᱛᱚ ᱠᱷᱮᱞ ᱠᱚᱫᱚᱞᱮ ᱪᱟᱞᱟᱜ ᱜᱮᱭᱟ ᱱᱚᱣᱟ ᱱᱚᱣᱟ ᱫᱷᱟᱨᱮ ᱯᱟᱥ ᱠᱚᱨᱮ ᱫᱚ ᱡᱟᱦᱟᱸ ᱛᱤᱱᱟᱹᱜ ᱵᱚᱭᱞᱟᱨ ᱟᱨ ᱡᱟᱦᱟᱸ ᱛᱤᱱᱟᱹᱜ ᱯᱚᱭᱥᱟ ᱠᱷᱮᱞ ᱦᱩᱭᱩᱜ ᱜᱮᱭᱟ
ᱦᱮᱸ ᱦᱮᱸ
ᱛᱚ ᱢᱟᱱᱮ ᱱᱚᱣᱟ ᱠᱚᱨᱮ ᱫᱚ ᱠᱷᱮᱞ ᱵᱟᱲᱟ ᱦᱩᱭ ᱟᱠᱟᱱᱟ
ᱛᱚᱵᱮ ᱜᱚᱝᱠᱮ ᱟᱵᱮᱱ ᱫᱚ ᱚᱠᱟ ᱡᱟᱭᱜᱟ ᱨᱮᱵᱮᱱ ᱠᱷᱮᱞ ᱜᱮᱭᱟ?
ᱟᱹᱞᱤᱧ ᱫᱚ ᱮᱥᱴᱟᱭᱜᱟᱨ ᱢᱟᱱᱮ ᱟᱹᱞᱤᱧ ᱫᱚ ᱪᱮᱛᱟᱱ ᱨᱮ
ᱚ ᱟᱪᱷᱟ ᱟᱹᱰᱤ ᱱᱟᱯᱟᱭ
ᱦᱮᱸ ᱟᱹᱞᱤᱧ ᱫᱚ ᱵᱳᱞ ᱞᱤᱧ ᱧᱟᱢ ᱞᱮᱠᱷᱟᱱ ᱜᱮ ᱯᱩᱨᱟᱹ ᱜᱳᱞ ᱵᱟᱭ
ᱦᱮᱸ
ᱟᱨ ᱜᱚᱢᱠᱮ ᱟᱹᱵᱤᱱ ᱫᱚ ᱠᱷᱮᱞ ᱜᱮᱭᱟ ᱵᱤᱱ ᱥᱮ ᱯᱷᱩᱴᱵᱳᱞ ᱠᱚᱫᱚᱚ?
ᱦᱮᱸ ᱜᱚᱝᱠᱮ ᱟᱹᱞᱤᱧ ᱦᱚᱸ ᱠᱷᱮᱞ ᱜᱮᱭᱟᱞᱤᱧ ᱵᱳᱞ ᱠᱷᱮᱞ ᱫᱚ ᱟᱹᱰᱤ ᱡᱳᱨ ᱜᱮᱞᱤᱧ ᱠᱩᱥᱤᱭᱟᱜᱼᱟ
ᱟᱪᱷᱟ ᱛᱚ ᱚᱱᱠᱟ ᱚᱠᱟ ᱠᱚᱨᱮ ᱪᱟᱱᱥ ᱠᱚᱵᱤᱱ ᱧᱟᱢ ᱵᱟᱲᱟ ᱟᱠᱟᱫᱟ
ᱦᱮᱸ ᱟᱫᱚ
ᱥᱮᱭᱚᱛ, ᱟᱛᱳᱱᱟᱜ ᱴᱤᱢ ᱜᱮ ᱢᱟᱱᱮ ᱮᱠᱷᱚᱱ ᱫᱚ ᱩᱱᱟᱹᱜ ᱫᱚ ᱟᱹᱣᱨᱤᱵᱤᱱ ᱨᱟᱠᱟᱵᱼᱟ᱾
ᱨᱟᱠᱟᱵ ᱫᱚ ᱨᱟᱠᱟᱵ ᱦᱩᱭ ᱟᱠᱟᱱ ᱜᱮᱭᱟ ᱟᱫᱚ ᱟᱹᱛᱩ ᱨᱮᱭᱟᱜ ᱴᱤᱢ ᱨᱮᱜᱮ ᱠᱷᱮᱞᱳᱜ ᱦᱩᱭᱩᱜᱼᱟ᱾ ᱟᱫᱚ ᱚᱝᱠᱟ ᱚᱞᱚᱜ ᱯᱟᱲᱦᱟᱜ ᱨᱮ ᱡᱚᱯᱲᱟᱣ ᱦᱮᱱᱟᱜ ᱛᱮ ᱚᱝᱠᱟ ᱞᱟᱦᱟ ᱥᱮᱫ ᱫᱚ ᱚᱝᱠᱟ ᱦᱟᱛᱟᱣ ᱵᱟᱝ ᱦᱩᱭ ᱠᱟᱱᱟ᱾ ᱟᱫᱚ ᱟᱹᱛᱩ ᱠᱚᱨᱮ ᱴᱤᱢ ᱠᱚᱨᱮ ᱛᱮᱜᱮ ᱚᱝᱠᱟ ᱟ ᱟᱹᱛᱩ ᱫᱷᱟᱨᱮ ᱯᱟᱥᱮ ᱠᱚᱨᱮᱜᱮ ᱠᱷᱮᱞᱳᱜ ᱦᱩᱭᱩᱜ-ᱟ᱾
ᱦᱩᱸ᱾ ᱛᱚ, ᱛᱚ, ᱟᱹᱵᱤᱱ ᱫᱚ ᱚᱠᱟ ᱨᱮᱵᱤᱱ ᱠᱷᱮᱞᱳᱜ ᱜᱮᱭᱟ?
ᱜᱚᱝᱠᱮ ᱟᱹᱞᱤᱧ ᱫᱚ ᱟᱣᱩᱴ ᱞᱟᱭᱤᱱ ᱨᱮᱞᱤᱧ ᱠᱷᱮᱞᱳᱜ ᱜᱮᱭᱟ᱾
ᱚ, ᱟᱹᱣᱩᱴ ᱞᱟᱭᱤᱱ?
ᱦᱳᱭ ᱦᱳᱭ, ᱡᱚᱡᱚᱢ ᱫᱷᱟᱨᱮ ᱨᱟᱭᱤᱴ ᱩᱭᱤᱝᱜᱟᱨ᱾
ᱚ ᱛᱚ, ᱜᱚᱝᱠᱮ ᱠᱷᱮᱹᱞ ᱫᱚ ᱫᱷᱟᱢᱟᱠᱟ ᱠᱚᱫᱚ ᱵᱤᱱ ᱪᱟᱞᱟᱣ ᱵᱟᱲᱟ ᱟᱠᱟᱱᱟ ᱥᱮ ᱵᱟᱝ?
ᱦᱮᱸ ᱦᱮᱸ ᱪᱟᱞᱟᱣ ᱵᱟᱲᱟ ᱦᱩᱭ ᱠᱟᱱ ᱜᱮᱭᱟ᱾
ᱚ, ᱢᱟᱱᱮ ᱛᱚ ᱟᱹᱵᱤᱱ ᱫᱚ ᱟᱹᱰᱤ ᱢᱟᱨᱟᱝ ᱯᱞᱤ ᱯᱞᱮᱭᱟᱨ ᱠᱟᱱᱟᱵᱤᱱ᱾
ᱦᱳᱭ ᱦᱳᱭ, ᱪᱟᱞᱟᱣ ᱵᱟᱲᱟ ᱦᱩᱭ ᱟᱠᱟᱱ ᱜᱮᱭᱟ ᱚᱝᱠᱟ ᱯᱷᱟᱥᱴ ᱯᱨᱟᱭᱤᱡᱽ ᱠᱚ ᱟᱹᱜᱩ ᱦᱩᱭ ᱠᱟᱱ ᱜᱮᱭᱟ᱾
ᱦᱩᱸ
ᱦᱮᱸ ᱚᱝᱠᱟ ᱮᱠ ᱞᱟᱠᱷ ᱫᱷᱟᱢᱟᱠᱟ ᱦᱟᱹᱞᱤᱡ ᱨᱤᱧ ᱠᱷᱮᱹᱞ ᱟᱠᱟᱜ-ᱟ᱾
ᱚ ᱟᱪᱪᱷᱟ ᱟᱪᱪᱷᱟ᱾
ᱦᱳᱭ᱾
ᱟᱪᱪᱷᱟ, ᱜᱚᱢᱠᱮ ᱟᱵᱤᱱ ᱡᱩᱫᱤ ᱱᱚᱣᱟ ᱡᱟᱦᱟᱸ ᱠᱤᱝ ᱯᱷᱤᱥᱟᱨ ᱮᱯᱷᱥᱤ ᱴᱤᱢ ᱢᱮᱱᱟᱜ ᱫᱚ
ᱦᱚᱸ
ᱦᱮᱸ, ᱞᱟᱹᱭ ᱵᱮᱱ᱾ ᱦᱮᱞᱳ᱾
ᱦᱮᱞᱳ᱾
ᱮᱸᱜ, ᱦᱮᱸ ᱟᱸᱡᱚᱢᱚᱜ ᱠᱟᱱᱟ ᱞᱟᱹᱭ ᱵᱤᱱ᱾
ᱦᱮᱸ ᱜᱚᱝᱠᱮ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱞᱟᱹᱭ ᱫᱟᱞᱤᱧ ᱡᱩᱫᱤ ᱚᱱᱟ ᱴᱤᱢ ᱨᱮᱠᱚ ᱦᱟᱛᱟᱣ ᱵᱤᱱᱟ ᱪᱟᱞᱟᱜ-ᱟᱵᱤᱱ ᱥᱮ ᱵᱟᱝ?
ᱟᱫᱚᱻ ᱟᱫᱚ ᱜᱚᱝᱠᱮ ᱧᱮᱞ ᱵᱮᱱ ᱟᱹᱞᱤᱧ ᱫᱚ ᱦᱟᱸᱜ ᱱᱤᱛᱳᱜ ᱚᱞᱚᱜ ᱯᱟᱲᱦᱟᱜ ᱨᱮ ᱡᱚᱯᱲᱟᱣ ᱦᱮᱱᱟᱜ ᱞᱤᱧᱟᱹ ᱥᱮ᱾ ᱟᱫᱚ ᱚᱱᱟ ᱠᱷᱟᱹᱛᱤᱨ ᱛᱮ ᱮᱸᱻ ᱩᱱᱟᱹᱜ ᱫᱚ ᱦᱟᱸᱜ ᱵᱟᱝᱞᱤᱧ ᱢᱚᱱᱮᱭᱟᱜ ᱠᱟᱱᱟ᱾ ᱟᱫᱚ ᱚᱝᱠᱟ ᱡᱚᱠᱷᱚᱡ ᱥᱚᱢᱚᱭ ᱠᱚ ᱧᱟᱢᱚᱜ-ᱟ ᱟᱹᱛᱳ ᱠᱚᱨᱮᱱᱟᱜ ᱴᱤᱢ ᱠᱚᱨᱮ ᱜᱮᱞᱤᱧ ᱠᱷᱮᱹᱞ ᱵᱟᱲᱟᱜ ᱛᱟᱸᱦᱮᱱ ᱜᱮᱭᱟ᱾
ᱚ, ᱟᱪᱪᱷᱟ ᱟᱪᱪᱷᱟ ᱟᱹᱰᱤ ᱱᱟᱯᱟᱭ᱾ ᱚ, ᱴᱤᱢ ᱫᱚ ᱛᱤᱱᱟᱹᱜ ᱠᱮᱴᱮᱡ ᱜᱮᱛᱟᱯᱮᱭᱟ, ᱠᱮᱴᱮᱡ ᱜᱮᱛᱟ ᱯᱮᱭᱟ?
ᱦᱮᱸ ᱴᱤᱢ ᱫᱚ ᱦᱟᱸᱜ ᱠᱮᱴᱮᱡ ᱜᱮᱛᱟᱞᱮᱭᱟ ᱚᱱᱠᱟ ᱢᱚᱴᱟ ᱢᱩᱴᱤ ᱵᱷᱟᱞᱤ ᱠᱮᱴᱮᱡ ᱜᱮᱭᱟ᱾
ᱟᱪᱪᱷᱟ ᱟᱪᱪᱷᱟ ᱛᱚ, ᱟᱞᱮ ᱟᱞᱮ ᱱᱚᱣᱟ ᱠᱚᱨᱮ ᱟᱞᱮ ᱱᱚᱣᱟ ᱡᱟᱦᱟᱸ ᱡᱷᱟᱲᱜᱨᱟᱢ ᱢᱮᱞᱟ ᱢᱮᱞᱟ ᱠᱚᱨᱮᱯᱮ ᱦᱮᱡ ᱵᱟᱲᱟ ᱟᱠᱟᱱᱟ ᱚᱱᱠᱟ?
ᱵᱟᱝ ᱜᱚᱝᱠᱮ ᱱᱚᱛᱮ ᱫᱚ ᱦᱟᱸᱜ ᱵᱟᱝᱞᱮ ᱦᱮᱡ ᱵᱟᱲᱟᱣ ᱠᱟᱱᱟ᱾
ᱟᱪᱪᱷᱟ ᱟᱪᱪᱷᱟ, ᱚ ᱛᱚ, ᱱᱚᱣᱟ ᱯᱷᱩᱴᱵᱚᱞ ᱱᱤᱭᱟᱹ ᱫᱚ ᱟᱵᱤᱱᱟᱜ ᱦᱮᱸ
ᱦᱮᱸ ᱞᱟᱹᱭ ᱵᱤᱱ᱾
ᱞᱟᱹᱭ ᱫᱟᱞᱤᱧ ᱱᱚᱣᱟ ᱯᱷᱩᱴᱵᱚᱞ ᱱᱤᱭᱟᱹ ᱫᱚ ᱟᱵᱤᱱᱟᱜ ᱛᱤᱱᱟᱹᱜ ᱤᱭᱟᱹ ᱢᱮᱱ ᱢᱮᱱᱟᱜ-ᱟ ᱢᱟᱱᱮ? ᱡᱟᱦᱟᱸ ᱠᱷᱮᱹᱞ ᱨᱮᱱᱟᱜ ᱤᱭᱟᱹ ᱟᱹᱰᱤ ᱦᱚᱲᱟᱜ ᱜᱮ ᱟᱹᱰᱤ ᱤᱭᱟᱹ ᱛᱟᱦᱮᱱᱟ ᱤᱪᱪᱷᱟᱹ ᱢᱟᱱᱮ ᱱᱩᱱᱟᱹᱜ ᱫᱷᱟᱹᱵᱤᱡ ᱡᱮ ᱪᱟᱞᱟᱣ ᱦᱩᱭᱩᱜ-ᱟ ᱠᱷᱮᱞ ᱛᱮ᱾ ᱚᱱᱠᱟ ᱵᱤᱱᱟᱜ᱾ ᱚᱠᱟᱼᱼ ᱚᱠᱟ ᱤᱭᱟᱹ ᱨᱮᱵᱮᱱ ᱪᱟᱞᱟᱜ-ᱟ, ᱚᱱᱠᱟ ᱯᱚᱡᱤᱥᱮᱱ ᱟᱨᱠᱤ᱾
ᱟᱹᱞᱤᱧ ᱫᱚ ᱦᱟᱸᱜ ᱚᱱᱠᱟ ᱫᱚ ᱦᱟᱸᱜ ᱜᱚᱝᱠᱮ ᱵᱟᱹᱞᱤᱧ ᱜᱚᱴᱟᱣ ᱟᱠᱟᱜ-ᱟ ᱟᱹᱞᱤᱧ ᱫᱚ ᱦᱟᱸᱜᱼᱼ ᱵᱟᱹᱲᱛᱤ ᱯᱷᱳᱠᱟᱥ ᱞᱤᱧ ᱮᱢ ᱟᱠᱟᱜ-ᱟ ᱦᱟᱸᱜ ᱚᱞᱚᱜ ᱯᱟᱲᱦᱟᱜ ᱥᱮᱫ ᱜᱮ᱾
ᱟᱪᱪᱷᱟ ᱟᱪᱪᱷᱟ ᱦᱮᱸ᱾
ᱟᱫᱚ ᱚᱱᱟ ᱠᱷᱟᱛᱤᱨ ᱛᱮ ᱟᱫᱚ ᱢᱤᱫ ᱥᱟᱶ ᱛᱮᱢᱟ ᱵᱟᱱᱟᱨ ᱢᱟ ᱵᱟᱭ ᱦᱩᱭᱩᱜ ᱜᱮᱭᱟ ᱡᱟᱦᱟᱱᱟᱜ ᱜᱮ ᱡᱟᱦᱟᱸᱴᱟᱜ ᱢᱤᱫᱴᱟᱝ ᱥᱮᱡ ᱛᱮᱜᱮ ᱪᱟᱞᱟᱜ ᱞᱟᱜᱟᱣ ᱢᱮᱭᱟ, ᱟᱫᱚ ᱚᱱᱟᱛᱮ ᱟᱫᱚ ᱵᱚᱞ ᱠᱷᱮᱞ ᱦᱚᱸᱞᱤᱧ ᱠᱩᱥᱤ ᱫᱚᱞᱤᱧ ᱠᱩᱥᱤᱭᱟᱜ ᱜᱮᱭᱟ ᱟᱫᱚ ᱚᱱᱟ ᱚᱞᱚᱜ ᱯᱟᱲᱦᱟᱣ ᱥᱟᱶᱛᱮ ᱜᱮ ᱚᱱᱠᱟ ᱢᱚᱱᱮ ᱠᱚ ᱥᱟᱱᱛᱤ ᱞᱟᱹᱜᱤᱫ ᱛᱮ ᱚᱱᱠᱟ ᱢᱤᱫᱵᱟᱨ ᱠᱩᱥᱤ ᱦᱚᱪᱚᱭ ᱞᱟᱹᱜᱤᱫ᱾ ᱚᱱᱠᱟ ᱟᱹᱛᱳ ᱨᱮᱱᱟᱜ ᱴᱤᱢ ᱛᱮᱜᱮ ᱚᱱᱠᱟ ᱠᱷᱮᱞ ᱵᱟᱲᱟ ᱪᱟᱞᱟᱜ ᱦᱩᱭᱩᱜ ᱜᱮᱭᱟ᱾
ᱟᱪᱪᱷᱟ ᱟᱪᱪᱷᱟ᱾ ᱦᱩᱸ ᱟᱹᱰᱤ ᱱᱟᱯᱟᱭ᱾
ᱦᱮᱸ ᱟᱨ ᱜᱚᱢᱠᱮ ᱞᱟᱹᱭ ᱫᱟᱞᱤᱧ ᱱᱚᱣᱟ᱾ ᱯᱷᱩᱴᱵᱮ ᱯᱷᱩᱴᱵᱚᱞ ᱵᱟᱫᱽ ᱠᱟᱛᱮ ᱟᱨ ᱚᱱᱠᱟ ᱪᱮᱫ ᱠᱷᱮᱞ ᱠᱚᱵᱮᱱ ᱠᱷᱮᱞ ᱜᱮᱭᱟ?
ᱟᱹᱞᱤᱧ ᱫᱚ ᱯᱷᱩᱴᱵᱚᱞ ᱵᱟᱫ ᱠᱟᱛᱮᱫ ᱫᱚ ᱱᱚᱣᱟ ᱡᱟᱦᱟᱸ ᱠᱨᱤᱠᱮᱴ᱾
ᱦᱮᱸ ᱦᱮᱸ᱾
ᱟᱫᱚ ᱠᱨᱤᱠᱮᱴ ᱫᱚ ᱠᱷᱮᱞ ᱵᱟᱲᱟᱜ ᱜᱮᱭᱟ ᱞᱤᱧ ᱟᱫᱚ ᱚᱱᱟ ᱠᱚᱫᱚ ᱟᱹᱛᱩ ᱫᱤᱥᱚᱢ ᱠᱚᱨᱮ ᱠᱷᱮᱞ ᱵᱟᱲᱟ ᱦᱩᱭ ᱠᱟᱱᱟ, ᱟᱫᱚᱼᱼ ᱟᱫᱚ ᱚᱱᱟ ᱚᱱᱟ ᱚᱱᱟ ᱫᱚ ᱠᱷᱮᱞᱳᱜ ᱠᱚᱫᱚ ᱵᱟᱞᱮ ᱪᱟᱞᱟᱜ ᱜᱮᱭᱟ ᱡᱟᱦᱟᱸ ᱠᱷᱮᱞ ᱜᱮ᱾
ᱚ ᱟᱪᱪᱷᱟ᱾
ᱚᱱ ᱚ ᱴᱩᱨᱱᱟᱢᱮᱱᱴ ᱠᱚᱫᱚ ᱵᱟᱞᱮ ᱪᱟᱞᱟ ᱪᱟᱞᱟᱜ ᱜᱮᱭᱟ ᱚᱱᱟ ᱨᱮᱱᱟᱜ ᱫᱚ᱾
ᱚ ᱢᱟᱱᱮ ᱮᱢᱱᱤ ᱜᱮ ᱟᱨ ᱠᱤ ᱯᱮ ᱚᱼᱼ ᱦᱮᱸ ᱯᱮᱠᱴᱤᱥ ᱞᱮᱠᱟ ᱯᱮ ᱠᱷᱮᱞ ᱵᱟᱲᱟᱜ ᱜᱮᱭᱟ ᱟᱨᱠᱤ ᱚ ᱟᱪᱪᱷᱟ᱾
ᱯᱷᱩᱴᱵᱚᱞ ᱯᱷᱩᱴᱼᱼ